ᱦᱮᱞᱳ ᱡᱚᱦᱟᱨ ᱜᱮ ᱜᱚᱢᱠᱮ
ᱦᱳᱭ ᱡᱚᱦᱟᱨ ᱜᱮ ᱜᱚᱢᱠᱮ
ᱦᱳᱭ ᱵᱮᱥ ᱵᱟᱲᱟ ᱜᱮᱛᱚ
ᱦᱳᱭ ᱵᱮᱥ ᱵᱟᱲᱟ ᱜᱮ ᱱᱤᱛ ᱞᱮᱠᱟ ᱛᱮᱫᱚ ᱦᱟᱸᱜ ᱵᱮᱥ ᱵᱟᱲᱟᱜ ᱜᱮ ᱟᱵᱮᱱ ᱜᱮ ᱜᱚᱢᱠᱮ ᱚᱠᱟ ᱞᱮᱠᱟ ᱢᱮᱱᱟᱜ ᱟᱠᱟᱫ ᱵᱤᱱᱟ?
ᱦᱮᱸ ᱜᱚᱝᱠᱮ ᱟᱹᱞᱤᱧ ᱦᱚᱸ ᱮᱠᱷᱚᱱ ᱫᱚ ᱵᱮᱥ ᱵᱟᱲᱟ ᱜᱮ ᱟᱨ ᱚᱲᱟᱜ ᱠᱚᱨᱮ ᱥᱟᱱᱟᱢ ᱠᱚᱜᱮ ᱵᱮᱥ ᱵᱟᱲᱟ ᱜᱮᱛᱚ
ᱦᱳᱭ ᱵᱮᱥ ᱵᱟᱲᱟ ᱜᱮ ᱱᱤᱛ ᱞᱮᱠᱟ ᱛᱮᱫᱚ ᱦᱟᱜ ᱡᱚᱛᱚ ᱚᱲᱟᱜ ᱠᱚᱨᱮ ᱦᱚᱸᱚᱸ ᱡᱚᱛᱚ ᱜᱮ ᱵᱮᱥ ᱵᱟᱲᱟᱜ ᱜᱮ ᱢᱮᱱᱟᱜ ᱟᱠᱟᱫ ᱞᱮᱭᱟ ᱟᱫᱚ ᱟᱯᱮ ᱜᱮ ᱜᱚᱝᱠᱮ ᱛᱤᱱᱟᱹᱜ ᱜᱟᱱ ᱪᱮᱫ ᱞᱮᱠᱟ ᱢᱮᱱᱟᱜ ᱟᱠᱟᱫ ᱯᱮᱭᱟ
ᱦᱳᱭ ᱜᱚᱝᱠᱮ ᱮᱠᱷᱚᱱ ᱫᱚ ᱟᱞᱮ ᱦᱚᱸ ᱮᱠᱷᱚᱱ ᱚᱲᱟᱜ ᱠᱚᱨᱮ ᱦᱚᱸ ᱮᱠᱷᱚᱱ ᱵᱮᱥ ᱵᱟᱲᱟ ᱜᱮ ᱢᱮᱱᱟᱜ ᱟᱠᱟᱫ ᱞᱮᱭᱟ
ᱛᱟᱦᱚᱞᱮ ᱜᱚᱝᱠᱮ ᱠᱟᱹᱢᱤ ᱠᱚᱫᱚ ᱛᱟᱦᱚᱞᱮ ᱪᱮᱫ ᱦᱩᱭᱩᱜ ᱠᱟᱱᱟ ᱜᱚᱝᱠᱮ
ᱟᱨ ᱠᱟᱹᱢᱤ ᱠᱚᱢᱟ ᱱᱤᱛ ᱢᱟ ᱪᱟᱥ ᱠᱟᱹᱢᱤ ᱨᱮᱱᱟᱜ ᱚᱠᱛᱚ ᱠᱟᱱᱟ ᱛᱟᱦᱚᱞᱮ ᱠᱷᱟᱱ ᱪᱟᱥ ᱠᱟᱹᱢᱤ ᱨᱮᱜᱮ ᱠᱷᱟᱼᱼ ᱠᱷᱟᱴᱟᱣ ᱠᱚᱫᱚ ᱦᱩᱭᱩᱜ ᱠᱟᱱᱟ ᱪᱟᱥ ᱠᱟᱹᱢᱤ ᱠᱚᱜᱮ ᱮᱠᱷᱚᱱ ᱫᱚ ᱠᱟᱹᱢᱤ ᱵᱟᱲᱟ ᱦᱩᱭᱩᱜ ᱠᱟᱱᱟ ᱟᱫᱚᱼᱼ ᱟᱵᱮᱱ ᱜᱚᱝᱠᱮ ᱪᱮᱫ ᱠᱚ ᱵᱮᱱ ᱪᱮᱠᱟ ᱵᱟᱲᱟᱭ ᱮᱫᱟ ᱛᱟᱦᱚᱞᱮ?
ᱦᱳᱭ ᱜᱚᱝᱠᱮ, ᱟᱞᱤᱧ ᱦᱚᱸ ᱚᱱᱠᱟ ᱜᱮ ᱪᱟᱥ ᱠᱟᱹᱢᱤ ᱨᱮᱜᱮ ᱮᱠᱷᱚᱱ ᱫᱚ, ᱱᱟᱥᱮᱱᱟᱜ ᱜᱚᱲᱚ ᱥᱚᱯᱚᱦᱚᱫ ᱦᱩᱭᱩᱜ ᱠᱟᱱᱟ᱾ ᱦᱮᱸ ᱦᱚᱞᱟ ᱵᱚᱭ ᱠᱚᱭᱮᱠᱫᱤᱱ ᱞᱟᱦᱟ ᱠᱷᱚᱱ ᱜᱮ ᱥᱮᱨᱢᱟ ᱡᱟᱹᱲᱤ ᱛᱮ ᱫᱟᱜ ᱥᱮᱨᱢᱟ ᱡᱟᱹᱲᱤ ᱟᱠᱟᱫ ᱞᱮᱟᱭ, ᱫᱟᱜ ᱟᱠᱟᱫ ᱞᱮᱭᱟᱭ᱾ ᱛᱟᱦᱚᱞᱮ ᱚᱱᱟᱜᱮ ᱪᱟᱥ ᱵᱟᱵᱚᱱ ᱪᱟᱥ ᱦᱚᱸ ᱵᱟᱵᱚᱱ ᱪᱟᱥ ᱞᱮᱟᱭᱠᱷᱟᱱᱡ ᱫᱚ ᱡᱚᱢ ᱟᱵᱚᱱ ᱪᱮᱫ?
ᱦᱳᱭ ᱥᱮᱛᱚ ᱠᱟᱱ ᱜᱮᱭᱟ ᱾ᱪᱟᱥ ᱵᱮᱜᱚᱨ ᱡᱚᱢᱟᱱ ᱪᱮᱫ ᱟᱨ ᱠᱟᱹᱢᱤ ᱵᱮᱜᱚᱨ- ᱡᱚᱢᱟᱢ ᱦᱮᱸ ᱠᱟᱹᱢᱤ ᱦᱚᱸ ᱞᱟᱹᱠᱛᱤ ᱠᱟᱱ ᱜᱮᱭᱟ ᱦᱮᱸ ᱵᱟᱝ?
ᱦᱳᱭ, ᱦᱳᱭ ᱠᱟᱹᱢᱤ ᱦᱚᱸ ᱞᱟᱹᱠᱛᱤ ᱠᱟᱱ ᱛᱟᱵᱚᱱ ᱜᱮᱭᱟ᱾ ᱠᱟᱹᱣᱰᱤ ᱨᱮᱭᱟᱜ ᱦᱚᱸᱛᱚ ᱟᱵᱚᱣᱟᱜ ᱫᱚ ᱫᱚᱢᱮ ᱞᱟᱹᱠᱛᱤ ᱜᱮᱭᱟ ᱠᱟᱹᱣᱰᱤ ᱨᱮᱭᱟᱜ ᱦᱚᱸᱛᱚ᱾
ᱦᱳᱭ, ᱦᱳᱭ, ᱦᱳᱭ ᱮᱠᱟᱞ - ᱮᱠᱟᱞ -ᱮᱠᱟᱞ᱾ ᱟᱫᱚ ᱛᱟᱦᱚᱞᱮ ᱚᱱᱠᱟ ᱜᱚᱝᱠᱮ, ᱟᱫᱚ ᱱᱚᱜᱼᱚᱭ ᱟᱫᱚ ᱠᱟᱹᱢᱤ ᱠᱚ, ᱮᱠᱷᱚᱱ ᱢᱟ ᱪᱟᱥ ᱠᱟᱹᱢᱤ ᱠᱚᱜᱮ ᱦᱩᱭ ᱵᱟᱲᱟᱜ ᱠᱟᱱᱟ᱾ ᱟᱫᱚ ᱦᱟᱸᱜ ᱱᱚᱣᱟ ᱪᱟᱥ ᱠᱟᱹᱢᱤ ᱠᱚ ᱢᱩᱪᱟᱹᱫ ᱵᱟᱲᱟ ᱠᱟᱛᱮᱫ ᱫᱚ, ᱟᱫᱚ ᱪᱮᱫ ᱠᱚ ᱢᱚᱱᱮ ᱤᱭᱟᱹ ᱵᱷᱟᱵᱽᱱᱟ ᱦᱩᱭᱩᱜ ᱠᱟᱱᱟ᱾ ᱡᱮ ᱪᱮᱫ ᱪᱤᱠᱟᱹᱭ ᱦᱩᱭᱩᱜᱼᱟ᱾
ᱦᱳᱭ ᱜᱚᱝᱠᱮ ᱮ ᱪᱟᱥ ᱠᱟᱹᱢᱤ ᱪᱟᱵᱟ ᱵᱟᱲᱟ ᱠᱟᱛᱮᱫ ᱾ ᱥᱩᱨ ᱥᱩᱯᱩᱨ ᱨᱮ ᱡᱩᱫᱤ ᱠᱟᱹᱢᱤ ᱧᱟᱢᱚᱜᱼᱟ ᱡᱟᱦᱟᱱᱟᱜ ᱜᱮ, ᱫᱤᱱ ᱢᱚᱡᱩᱨᱤ ᱠᱟᱹᱢᱤ ᱧᱟᱢᱚᱜᱼᱟ᱾ ᱚᱱᱟ ᱠᱚᱜᱮ ᱠᱟᱹᱢᱤ ᱦᱩᱭᱩᱜᱼᱟ ᱟᱨ ᱵᱟᱝᱠᱷᱟᱱ ᱵᱟᱝ ᱧᱟᱢᱚᱜ ᱠᱷᱟᱱ ᱫᱚ, ᱵᱟᱦᱨᱮ ᱥᱮᱱᱜ ᱦᱮᱞᱟᱣ ᱦᱩᱭᱩᱜᱼᱟ ᱾ ᱫᱤᱱ ᱢᱚᱡᱩᱨᱤ ᱛᱚ ᱠᱚᱨᱟᱣ ᱦᱩᱭᱩᱜᱼᱟ ᱾ ᱴᱟᱠᱟ ᱫᱚ ᱠᱟᱹᱣᱰᱤ ᱠᱚ ᱫᱚ ᱨᱳᱡᱽᱜᱟᱨ ᱦᱩᱭᱩᱜᱼᱟ᱾ ᱵᱟᱝᱠᱟᱱ ᱫᱚ ᱠᱟᱹᱣᱰᱤ ᱪᱷᱟᱲᱟ ᱫᱚ ᱟᱵᱚ ᱫᱚ ᱫᱩᱱᱭᱟᱹ ᱨᱮᱫᱚ ᱵᱟᱵᱚᱱ ᱫᱟᱲᱮᱭᱟᱜᱼᱟ᱾ ᱥᱮ ᱤᱭᱟᱹ ᱡᱚᱛᱚ ᱠᱤᱪᱷᱩ ᱜᱮ ᱮᱠᱷᱚᱱ ᱠᱟᱹᱣᱰᱤ ᱨᱮᱭᱟᱜ ᱫᱚᱨᱠᱟᱨ᱾ ᱥᱟᱱᱟᱢ ᱠᱚᱜᱮ ᱩᱛᱩ, ᱥᱩᱱᱩᱢ, ᱵᱩᱞᱩᱝ, ᱵᱚᱱ ᱦᱟᱛᱟᱣᱟ ᱛᱚᱵᱩ ᱠᱟᱹᱣᱰᱤ ᱦᱮᱸ ᱛᱟᱯᱚᱨᱮ ᱚᱥᱩᱠ ᱵᱥᱩᱠ ᱢᱮᱱᱟᱜ ᱛᱟᱵᱚᱱᱟ ᱾ ᱟᱵᱚᱣᱟᱜ ᱨᱩᱣᱟᱹ ᱢᱮᱱᱟᱜ ᱟᱠᱟᱫ ᱛᱟᱵᱚᱱᱟ ᱚᱱᱟᱨᱮ ᱦᱚᱸ ᱠᱟᱹᱣᱰᱤ ᱜᱮ ᱫᱚᱨᱠᱟᱨᱟᱭ᱾
ᱮᱠᱟᱞ, ᱮᱠᱟᱞ, ᱮᱠᱟᱞ,
ᱦᱳᱭ, ᱦᱳᱭ᱾ ᱦᱮᱸ ᱛᱚ ᱜᱚᱝᱠᱮ ᱟᱯᱮ ᱫᱚ ᱛᱟᱦᱚᱞᱮ, ᱪᱟᱥ ᱵᱮᱜᱚᱨ ᱢᱟᱱᱮ ᱪᱟᱥ ᱠᱟᱛᱮᱫ ᱟᱨᱚ ᱛᱟᱦᱚᱞᱮ ᱪᱮᱫ ᱠᱚᱯᱮ ᱠᱟᱹᱢᱤ ᱵᱟᱲᱟᱭᱟ?
ᱦᱩᱭ ᱜᱚᱝᱠᱮ ᱟᱫᱚ ᱦᱟᱸᱜ, ᱪᱟᱥ ᱠᱟᱹᱢᱤ ᱠᱚ ᱢᱩᱪᱟᱹᱫ ᱵᱟᱲᱟ ᱞᱮᱱᱠᱷᱟᱱ ᱫᱚ, ᱚᱱᱠᱟ ᱞᱮᱠᱟᱛᱮᱫᱚ ᱦᱟᱸᱜ ᱠᱟᱹᱢᱤ ᱠᱚ-ᱫᱚ ᱟᱫᱚ ᱚᱱᱠᱟ ᱫᱤᱱᱟᱹᱢ ᱫᱤᱱ, ᱡᱟᱦᱟᱸ ᱠᱚ ᱠᱟᱹᱢᱤ ᱢᱮᱱᱟᱜ ᱟᱠᱟᱫᱟ᱾ ᱠᱟᱹᱣᱰᱤ ᱨᱳᱡᱽᱜᱟᱨ ᱞᱮᱠᱟ᱾
ᱦᱳᱭ, ᱦᱳᱭ, ᱦᱳᱭ
ᱦᱮᱸ ᱚᱱᱟ ᱠᱚᱼᱫᱚ ᱟᱫᱚ ᱠᱟᱹᱢᱤᱜᱤ ᱦ ᱦᱩᱭᱩᱜᱼᱟ ᱾ ᱛᱟᱨᱯᱚᱨᱮ ᱦᱟᱸᱜ ᱚᱱᱠᱟᱫᱚ ᱧᱮᱞ ᱵᱟᱲᱟ ᱦᱩᱭᱩᱜᱼᱟ, ᱪᱮᱫ ᱠᱚ ᱪᱤᱠᱟᱹᱭ ᱦᱩᱭᱩᱜᱼᱟ᱾ ᱵᱟᱝ ᱪᱤᱠᱟᱹᱭ ᱦᱩᱭᱩᱜᱼᱟ᱾ ᱟᱫᱚ ᱦᱟᱸᱜ ᱚᱠᱛᱚ ᱵᱚ ᱥᱮᱴᱮᱨ ᱞᱮᱱᱠᱟᱱᱡ ᱴᱷᱤᱠ ᱦᱟᱸᱜ ᱚᱱᱠᱟ ᱠᱟᱹᱢᱤ ᱠᱚᱨᱮᱱᱟᱜ ᱫᱚ ᱦᱟᱸᱜ, ᱧᱮᱞᱚᱜᱚᱼᱜ ᱜᱮᱭᱟ᱾ ᱪᱮᱫ ᱠᱚ ᱠᱟᱹᱢᱤ ᱦᱩᱭᱩᱜᱼᱟ ᱦᱮᱸᱥᱮ
ᱚ ᱟᱪᱪᱷᱟ ᱪᱷᱟ
ᱦᱮᱸ ᱟᱫᱚ ᱛᱟᱦᱚᱞᱮ ᱠᱷᱟᱱ ᱫᱚ ᱦᱟᱸᱜ, ᱱᱚᱜᱼᱚᱭ ᱛᱚ ᱱᱚᱣᱟ ᱪᱟᱥ ᱠᱟᱹᱢᱤ ᱠᱚ ᱢᱩᱪᱟᱹᱫ ᱵᱟᱲᱟ ᱥᱟᱶ - ᱥᱟᱶ ᱛᱮᱜᱮ ᱦᱟᱸᱜ ᱥᱚᱨᱦᱟᱭ ᱤᱭᱟᱹ ᱫᱟᱸᱥᱟᱭ ᱵᱚᱸᱜᱟ ᱦᱚᱸ ᱵᱚᱞᱚᱜ ᱠᱟᱱᱟ᱾
ᱦᱳᱭ, ᱦᱳᱭ᱾
ᱛᱟᱦᱚᱞᱮ ᱠᱷᱟᱱ ᱫᱚ ᱚᱱᱠᱟ, ᱫᱟᱥᱥᱟᱭ ᱠᱚ ᱦᱟᱸᱜ ᱮᱱᱮᱡ ᱵᱟᱲᱟ ᱠᱚ ᱪᱟᱞᱟᱜ ᱦᱩᱭᱩᱜᱼᱟ ᱾ ᱟᱫᱚ ᱟᱯᱮ ᱠᱚᱼᱫᱚ ᱦᱟᱸᱜ, ᱛᱤᱱᱟᱹᱜ ᱜᱟᱱ ᱪᱟᱞᱟᱜ ᱟᱯᱮ ᱥᱮ ᱵᱟᱝ?
ᱦᱳᱭ ᱜᱚᱝᱠᱮ ᱟᱞᱮ ᱠᱚᱦᱚᱸᱞ ᱞᱮ ᱪᱟᱞᱟᱜ ᱜᱮᱭᱟ᱾ ᱫᱟᱸᱥᱟᱭ ᱮᱱᱮᱡ ᱫᱚᱞᱮ ᱦᱮᱞᱟᱜ ᱜᱮᱭᱟ᱾ ᱥᱩᱨ ᱥᱩᱯᱩᱨ ᱟᱥᱮ ᱯᱟᱥᱮ ᱟᱹᱛᱩ ᱨᱮᱫᱚᱞᱮ ᱦᱮᱟᱞᱜ ᱜᱮᱭᱟ᱾
ᱟᱪᱪᱷᱟ ᱟᱪᱷᱟ ᱟᱪᱪᱷᱟ᱾
ᱦᱳᱭ ᱛᱟᱦᱚᱞᱮ ᱜᱚᱝᱠᱮ ᱟᱯᱮᱥᱱ ᱫᱚ, ᱮᱱᱮᱡ ᱥᱮᱨᱮᱧ ᱫᱚ ᱛᱟᱦᱚᱞᱮ ᱪᱮᱫ ᱞᱮᱠᱟ, ᱨᱟᱹᱥᱠᱟᱹ ᱜᱮ ᱡᱚᱢ ᱡᱚᱢᱟᱴᱸ ᱜᱮᱯᱮ ᱮᱱᱮᱡ ᱥᱮᱨᱮᱧᱚᱜᱼᱟ᱾
ᱦᱳᱭ ᱜᱚᱢᱠᱮ ᱟᱫᱚ ᱦᱟᱸᱜ ᱨᱟᱹᱥᱠᱟᱹ ᱫᱚ ᱨᱟᱹᱥᱠᱟᱹ ᱜᱮᱞᱮ ᱡᱚᱢ ᱡᱚᱢᱟᱴ ᱜᱮ ᱵᱷᱟᱜᱤ ᱜᱮᱞᱮ ᱢᱟᱱᱟᱣ ᱛᱟᱦᱮᱱᱟ᱾ ᱮᱱᱮᱡ ᱥᱮᱨᱮᱧ ᱚᱠᱛᱚ ᱚᱠᱛᱚ ᱫᱚ, ᱡᱟᱦᱟᱸ ᱠᱚ ᱨᱟᱹᱥᱠᱟᱹ ᱨᱮᱱᱟᱜ ᱠᱟᱱᱟ ᱚᱱᱟ ᱠᱚᱫᱚ ᱨᱟᱹᱥᱠᱟᱹ ᱜᱮ ᱦᱩᱭᱩᱜᱼᱟ᱾ ᱟᱫᱚ ᱯᱟᱹᱦᱤᱞ ᱞᱮᱠᱟ ᱫᱚ ᱵᱟᱝ ᱨᱮᱦᱚᱸ ᱮᱠᱷᱚᱱᱳ ᱠᱟᱹᱴᱤᱡ ᱠᱚᱢ ᱧᱚᱜ ᱯᱚᱨᱤᱢᱟᱱ ᱨᱟᱹᱥᱠᱟᱹ ᱦᱩᱭᱩᱜ ᱠᱟᱱᱟ ᱟᱫᱚ ᱾ ᱯᱟᱹᱦᱤᱞ ᱞᱮᱠᱟ ᱫᱚ ᱚᱱᱠᱟ ᱦᱟᱲᱟᱢ ᱵᱩᱲᱦᱤ ᱠᱚᱦᱚᱸ ᱵᱟᱠᱚ ᱩᱰᱩᱠᱚᱜ ᱠᱟᱱᱟ ᱟᱨ ᱡᱟᱦᱟᱸᱭ ᱱᱟᱦᱟᱜ ᱡᱩᱣᱟᱹᱱ ᱠᱚᱢᱟ ᱚᱱᱠᱟ ᱞᱮᱠᱟᱛᱮ ᱵᱟᱝᱠᱚ ᱵᱟᱰᱟᱭ ᱛᱟᱦᱞᱮ ᱠᱷᱟᱱ ᱫᱚ ᱚᱱᱠᱟ ᱱᱤᱡᱮᱨᱟᱜ ᱨᱟᱹᱥᱠᱟᱹ ᱥᱩᱢᱩᱝ ᱫᱚ ᱨᱟᱹᱥᱠᱟᱹ ᱦᱩᱭᱩᱜ ᱜᱮᱭᱟ ᱾
ᱚᱪᱪᱷᱟ ᱪᱷᱟ ᱾
ᱟᱨᱚ ᱟᱯᱮ ᱠᱚᱜᱮ ᱢᱟ, ᱪᱮᱫ ᱞᱮᱠᱟ ᱯᱮ ᱛᱤᱱᱟᱹᱜ ᱜᱟᱱ ᱯᱮ ᱨᱟᱹᱥᱠᱟᱹ ᱵᱟᱲᱟᱭᱮᱫᱟ ᱛᱟᱞᱦᱮ?
ᱦᱳᱭ ᱜᱚᱝᱠᱮ, ᱮᱠᱷᱚᱱ ᱫᱚ ᱞᱟᱦᱟᱛᱮ ᱞᱮᱠᱟ ᱫᱚ ᱦᱟᱯᱟ ᱦᱟᱲᱟᱢ ᱠᱩ ᱵᱩᱰᱦᱤ ᱠᱩ ᱡᱟᱦᱟᱸ ᱠᱩ ᱨᱟᱹᱥᱠᱟᱹᱭᱮᱫ ᱛᱮᱦᱮᱸ ᱠᱟᱱᱟ ᱮᱠᱷᱚᱱ ᱫᱚ ᱦᱮᱸ ᱠᱟᱹᱴᱤᱡ ᱫᱚ ᱠᱚᱢ ᱫᱚ ᱠᱚᱢ ᱟᱠᱟᱱ ᱜᱮᱭᱟ ᱮᱠᱷᱚᱱ ᱫᱚ ᱥᱟᱱᱟᱢ ᱫᱚ ᱵᱟᱵᱩᱱ ᱵᱟᱲᱟᱭᱟ ᱥᱮ ᱮᱱᱮᱡ ᱥᱮᱨᱮᱧ ᱦᱚᱸ ᱵᱟᱵᱩᱱ ᱵᱟᱲᱟᱭᱟ, ᱞᱟᱦᱟᱛᱮᱱ ᱠᱩ ᱦᱟᱲᱟᱢ ᱦᱟᱯᱲᱟᱢ ᱠᱩ ᱵᱩᱲᱦᱤ ᱠᱚᱫᱚ ᱩᱱᱠᱩ ᱫᱚ ᱮᱱᱮᱡ ᱥᱮᱨᱮᱧ ᱮ ᱨᱩ ᱠᱩ ᱠᱚ ᱵᱟᱲᱟᱭ ᱠᱟᱱ ᱛᱮᱦᱮᱸ ᱠᱟᱱᱟ ᱾ ᱠᱷᱚᱱ ᱫᱚ ᱟᱵᱩ ᱫᱚ ᱮᱱᱮᱡ ᱥᱮᱨᱮᱧ ᱦᱚᱸ ᱠᱚᱢ ᱟᱠᱟᱱ ᱛᱟᱵᱩᱱᱟ, ᱟᱨ ᱨᱩ ᱠᱚᱦᱚᱸ ᱩᱱᱟᱹᱜ ᱜᱟᱱ ᱫᱚ ᱵᱟᱵᱩᱱ ᱵᱟᱲᱟᱭᱟ ᱾
ᱦᱩᱸ ᱦᱩᱸ ᱦᱩᱸ ᱥᱮ ᱚᱱᱟ ᱫᱟ ᱧᱮᱞᱚᱜᱚᱜ ᱠᱟᱱ ᱜᱮᱭᱟ, ᱟᱫᱚ ᱮᱠᱷᱚᱱ ᱢᱟ ᱦᱟᱸᱜ ᱟᱢᱫᱟ ᱜᱮ ᱦᱟᱸᱜ ᱚᱱᱠᱟ ᱮᱻ ᱨᱩ ᱠᱚᱫᱚ ᱦᱟᱸᱜ ᱵᱟᱵᱚᱱ ᱵᱟᱰᱟᱭᱟ ᱾ ᱮᱻ ᱥᱮᱨᱮᱧ ᱠᱚᱦᱚᱸ ᱡᱚᱛᱚ ᱜᱮᱵᱚᱱ ᱟᱜ ᱤᱫᱤᱭᱮᱫᱟ ᱦᱮᱸ ᱥᱮ ᱵᱟᱝ?
ᱦᱳᱭ ᱦᱳᱭ,
ᱚᱱᱮ ᱚᱱᱠᱟ ᱟᱫᱚ ᱠᱷᱟᱱ ᱫᱚ ᱛᱟᱞᱦᱮ ᱜᱩᱝᱠᱮ ᱮᱻ ᱟᱵᱮᱱ ᱫᱚ ᱛᱤᱱᱟᱹᱜ ᱜᱟᱱ ᱨᱩ ᱠᱚᱵᱮᱱ ᱵᱟᱲᱟᱭᱟ?
ᱦᱮᱸ ᱜᱚᱝᱠᱮ ᱟᱹᱞᱤᱧ ᱦᱚᱸ ᱨᱩ ᱫᱚ ᱛᱷᱚᱲᱟ ᱛᱷᱩᱲᱤ ᱠᱟᱛᱮᱫ ᱫᱚᱞᱤᱧ ᱵᱟᱲᱟᱭ ᱜᱮᱭᱟ ᱾ ᱟᱫᱚ ᱡᱟᱹᱥᱛᱤ ᱫᱚ ᱵᱟᱹᱞᱤᱧ ᱵᱟᱰᱟᱭᱟ ᱟᱹᱞᱤᱧ ᱦᱚᱸ ᱾
ᱟᱪᱪᱷᱟ ᱟᱪᱪᱷᱟ ᱟᱪᱪᱷᱟ ᱟᱪᱪᱷᱟ ᱾
ᱞᱟᱜᱽᱲᱮ ᱨᱩ ᱦᱚᱸ ᱫᱚᱝ ᱨᱩ ᱦᱚᱸ ᱥᱚᱨᱦᱟᱭ ᱨᱩ ᱦᱚᱸ ᱡᱟᱦᱟᱸ ᱥᱚᱨᱦᱟᱭ ᱵᱩᱱ ᱮᱱᱮᱡ-ᱟ ᱚᱱᱟ ᱨᱩ ᱦᱚᱸ ᱦᱮᱸ ᱛᱷᱚᱲᱟ ᱛᱷᱚᱲᱤ ᱠᱟᱛᱮᱫ ᱫᱚᱞᱤᱧ ᱵᱟᱲᱟᱭ ᱜᱮᱭᱟ ᱾ ᱡᱟᱹᱥᱛᱤ ᱫᱚ ᱵᱟᱹᱞᱤᱧ ᱵᱟᱲᱟᱭᱟ ᱾ ᱟᱵᱮᱱ ᱫᱚ ᱜᱚᱝᱠᱮ ᱛᱷᱟᱞᱮ ᱵᱟᱲᱟᱭ ᱜᱮᱭᱟᱵᱮᱱ ᱵᱷᱟᱞᱤ ᱜᱮ?
ᱦᱳᱭ ᱜᱚᱝᱠᱮ ᱟᱫᱚ ᱱᱤᱝᱠᱟᱱ ᱦᱚᱲ ᱫᱚ ᱦᱟᱸᱜ ᱵᱟᱰᱟᱭ ᱫᱚ ᱢᱮᱱᱟᱜ ᱜᱮᱭᱟ ᱵᱷᱟᱹᱜᱤ ᱜᱮ ᱾ ᱮᱜ ᱚᱱᱠᱟ ᱡᱟᱦᱟᱸ ᱛᱤᱱᱟᱹᱜ ᱟᱵᱩ ᱱᱤᱛᱚᱜ ᱡᱟᱦᱟᱸ ᱠᱩ ᱡᱟᱹᱥᱛᱤ ᱠᱟᱭᱛᱮ ᱪᱚᱞ ᱢᱮᱱᱟᱜ ᱮᱸᱜ ᱫᱚᱝ, ᱞᱟᱜᱽᱲᱮ, ᱥᱚᱨᱦᱟᱭ, ᱰᱟᱱᱴᱟ, ᱨᱤᱡᱟᱹ, ᱰᱟᱦᱟᱨ ᱟᱻ ᱵᱟᱦᱟ ᱦᱮᱸ ᱥᱮ ᱾
ᱦᱳᱭ ᱦᱳᱭ,
ᱚᱱᱟ ᱠᱚᱫᱚ ᱦᱟᱸᱜ ᱮᱠᱫᱚᱢ ᱮᱠᱟᱞ ᱵᱷᱹᱟᱜᱤ ᱞᱮᱠᱟᱜᱮ ᱵᱟᱰᱟᱭ ᱠᱚᱫᱚ ᱢᱮᱱᱟᱜ ᱜᱮᱭᱟ ᱾
ᱟᱪᱪᱷᱟ ᱟᱪᱪᱷᱟ,
ᱟᱫᱚ ᱜᱚᱝᱠᱮ ᱦᱚᱸᱜᱼᱚᱭ ᱟᱵᱮᱱ ᱵᱮᱱ ᱞᱟᱹᱭ ᱠᱮᱫᱟ ᱡᱮ ᱡᱟ ᱩᱰᱟᱹᱝ ᱡᱟᱦᱟᱸ ᱛᱤᱱᱟᱹᱜ ᱜᱮ ᱵᱟᱰᱟᱭ ᱢᱮᱱᱟᱜ-ᱟ ᱛᱩᱢᱫᱟᱜ ᱴᱟᱢᱟᱠ ᱨᱩ ᱠᱚ ᱦᱮᱸ ᱥᱮ ᱵᱟᱝ?
ᱦᱳᱭ ᱦᱳᱭ,
ᱟᱫᱚ ᱦᱚᱜ-ᱚᱭ ᱡᱮ ᱜᱚᱝᱠᱮ ᱟᱫᱚ ᱱᱚᱣᱟ ᱠᱚ ᱨᱩ ᱠᱚᱫᱚ ᱚᱠᱟᱞᱮᱠᱟ? ᱢᱟᱱᱮ ᱮᱫᱻ ᱡᱟᱸᱦᱟᱭ ᱴᱷᱮᱱ ᱠᱚᱵᱮᱱ ᱥᱮᱬᱟᱣ ᱠᱟᱫᱟ ᱥᱮᱬᱟᱣᱟᱜ ᱵᱮᱱ ᱛᱮᱦᱮᱱᱟᱠᱚ ᱥᱮ ᱚᱱᱠᱟ ᱱᱤᱡᱮ ᱠᱷᱡ ᱜᱮ ᱚᱱᱠᱟ ᱠᱩᱨᱩᱢᱩᱴᱩ ᱠᱟᱛᱮ ᱥᱮᱬᱟ ᱦᱚ ᱦᱩᱭ ᱠᱟᱱᱟ ᱾
ᱦᱳᱭ ᱜᱚᱝᱠᱮ ᱱᱤᱡᱮ ᱴᱷᱮᱡ ᱜᱮ ᱠᱩᱨᱩᱢᱩᱴᱩ ᱠᱟᱛᱮᱫ ᱥᱮᱬᱟ ᱦᱳᱭ ᱠᱟᱱᱟ ᱾ ᱡᱟᱦᱟᱸ ᱟᱵᱩᱱ ᱮᱱᱮᱡ ᱥᱮᱨᱮᱧ ᱟᱵᱩᱱ ᱟᱵᱩ ᱾ ᱵᱟᱦᱟ ᱠᱚᱨᱮ ᱥᱚᱨᱦᱟᱭ ᱠᱚᱨᱮ ᱵᱚᱱ ᱮᱱᱮᱡ ᱛᱮᱦᱮᱱᱟ ᱛᱟᱯᱚᱨᱮ ᱮᱻ ᱫᱚᱝ ᱫᱚ ᱵᱟᱯᱞᱟ ᱵᱤᱦᱟᱹ ᱠᱚᱨᱮ ᱵᱚᱱ ᱮᱱᱮᱡ ᱛᱮᱦᱮᱱᱟ, ᱛᱟᱯᱚᱨᱮ ᱟᱨ ᱚᱱᱮ ᱮᱠᱷᱚᱱ ᱫᱚ ᱡᱟᱠ ᱠᱩᱲᱩ ᱧᱮᱞᱚᱜ ᱠᱟᱱᱟ ᱦᱮᱸ ᱢᱤᱫ ᱵᱟᱨ ᱴᱷᱮᱱ ᱫᱚ ᱢᱟᱱᱮ ᱠᱚᱢᱯᱤᱴᱤᱥᱮᱱ ᱠᱚ ᱫᱚᱦᱚᱭᱟ ᱞᱟᱜᱽᱲᱮ ᱮᱱᱮᱡ ᱨᱮᱭᱟᱜ᱾
ᱦᱩᱸ ᱦᱩᱸ ᱦᱩᱸ᱾
ᱦᱳᱭ ᱚᱱᱮ ᱚᱱᱟ ᱠᱚᱜᱮ ᱟᱸᱡᱚᱢ ᱠᱟᱛᱮᱫ ᱚᱸᱰᱮ ᱠᱷᱚᱱ ᱜᱮ ᱦᱩᱰᱩᱡ ᱦᱩᱰᱩᱡ ᱠᱟᱛᱮᱫ ᱥᱮᱬᱟ ᱦᱩᱭ ᱠᱟᱱᱟ ᱡᱟᱦᱟᱸ ᱛᱤᱱᱟᱹᱜ ᱥᱮᱬᱟ ᱫᱟᱲᱮ ᱨᱮᱭᱟᱜ᱾
ᱦᱳᱭ ᱦᱳᱭ ᱟᱫᱚ ᱟᱵᱚ ᱫᱚ ᱠᱟ ᱥᱮᱬᱟ ᱠᱚᱨᱮᱱᱟᱜ ᱠᱩᱨᱩᱢᱩᱴᱩ ᱛᱟᱦᱮᱱ ᱠᱷᱟᱡ ᱢᱚᱱᱮ ᱠᱚ ᱛᱟᱦᱮᱱ ᱠᱷᱟᱡ ᱟᱫᱚ ᱡᱟᱦᱟᱸ ᱩᱰᱟᱹᱱ ᱡᱟᱦᱟᱸ ᱛᱤᱱᱟᱹᱜ ᱜᱮ ᱧᱮᱞ ᱠᱟᱛᱮᱜ ᱵᱚᱱ ᱥᱮᱬᱟ ᱫᱟᱲᱮᱭᱟᱜ ᱜᱮᱭᱟ ᱦᱮᱸ ᱵᱟᱝ?
ᱦᱳᱭ ᱦᱳᱭ᱾
ᱦᱳᱭ ᱦᱳᱭ ᱦᱳᱭ ᱦᱳᱭ, ᱟᱫᱚ ᱛᱟᱦᱞᱮ ᱠᱷᱟᱱ ᱫᱚ ᱟᱯᱮ ᱥᱮᱱ ᱚᱝᱠᱟ ᱦᱮᱸ ᱜᱚᱝᱠᱮ ᱞᱟᱹᱭᱵᱮᱱ ᱢᱟ᱾
ᱟᱹᱞᱤᱧ ᱫᱚᱞᱤᱧ ᱢᱮᱱᱫᱟ ᱡᱮ ᱟᱵᱮᱱ ᱫᱚ ᱛᱟᱦᱞᱮ ᱪᱮᱫ ᱞᱮᱠᱟ ᱠᱟᱛᱮᱫ? ᱡᱟᱦᱟᱸᱭ ᱠᱚ ᱥᱮᱬᱟᱣ ᱠᱟᱜ ᱵᱮᱱᱟ ᱥᱮ ᱟᱵᱮᱱ ᱱᱤᱡᱮ ᱛᱮᱜᱮ ᱵᱮᱱ ᱥᱮᱬᱟᱣ ᱠᱟᱫᱟ?
ᱦᱳᱭ ᱜᱚᱝᱠᱮ ᱟᱹᱞᱤᱧ ᱫᱚ ᱴᱷᱤᱠ ᱚᱱᱠᱟ ᱜᱮ ᱥᱮᱬᱟ ᱦᱚᱸᱠᱚ ᱥᱮᱬᱟᱣᱟᱠᱟᱜ ᱞᱤᱧ ᱜᱮᱭᱟ ᱟᱨ ᱮᱸᱜ, ᱟᱸᱡᱚᱢ ᱵᱟᱲᱟ ᱠᱚᱛᱮ ᱧᱮᱞ ᱵᱟᱲᱟ ᱠᱟᱛᱮᱫ ᱦᱚᱞᱤᱧ ᱥᱮᱬᱟᱣ ᱠᱟᱜ ᱜᱮᱭᱟ ᱟᱫᱚ᱾ ᱱᱤᱝᱠᱟᱱ ᱦᱚᱲ ᱫᱚ ᱠᱟᱹᱴᱤᱡ ᱟᱥᱨᱚᱢ ᱠᱚᱨᱮ ᱯᱟᱲᱦᱟᱣ ᱵᱟᱲᱟ ᱠᱚ ᱦᱩᱭᱩᱜ ᱠᱟᱱ ᱛᱟᱸᱦᱮᱱᱟ ᱟᱫᱚ ᱩᱱ ᱚᱠᱛᱚ᱾ ᱠᱚ ᱥᱮᱬᱟᱣᱟᱞᱮ ᱠᱟᱱ ᱛᱟᱸᱦᱮᱱᱟ ᱟᱥᱨᱚᱢ ᱨᱮ᱾
ᱟᱪᱪᱷᱟ ᱪᱷᱟ ᱪᱷᱟ ᱪᱷᱟ᱾
ᱮᱸ, ᱟᱫᱚ ᱠᱷᱟᱱ ᱫᱚ ᱚᱸᱰᱮ ᱠᱷᱚᱡ ᱜᱮ᱾ ᱥᱮᱬᱟ ᱠᱚᱫᱚ ᱦᱟᱸᱜ ᱡᱟ ᱩᱰᱟᱹᱝ ᱥᱮᱬᱟ ᱠᱚ ᱦᱩᱭ ᱟᱠᱟᱱ ᱜᱮᱭᱟ ᱟᱨ ᱵᱟᱹᱠᱤᱭᱟᱜ ᱠᱚ ᱢᱟ ᱧᱮᱞ ᱵᱟᱲᱟ ᱠᱟᱛᱮᱜ ᱧᱮᱞ ᱥᱟᱸᱜᱮ ᱠᱟᱛᱮᱜ ᱚᱝᱠᱟ ᱥᱮᱬᱟ ᱦᱩᱭ ᱟᱠᱟᱱᱟ᱾
ᱱᱟᱯᱟᱭ ᱱᱟᱯᱟᱭ᱾
ᱦᱳᱭ ᱦᱳᱭ ᱦᱳᱭ ᱦᱳᱭ᱾
ᱛᱟᱦᱞᱮ ᱜᱚᱝᱠᱮ ᱟᱵᱚ ᱦᱚᱸᱜ-ᱚᱭ ᱡᱮ ᱮᱱᱮᱡ ᱥᱮᱨᱮᱧ ᱵᱚᱱ ᱠᱚᱢ ᱤᱫᱤᱭᱮᱫᱟ, ᱛᱟᱦᱞᱮ ᱚᱱᱟ ᱠᱚ ᱱᱤᱭᱟᱹ ᱡᱟᱸᱦᱟᱱᱟᱜ ᱜᱮ ᱱᱟᱥᱮᱱᱟᱜ ᱨᱚᱲ ᱟᱲᱟᱝ ᱵᱮᱱ ᱥᱮ᱾
ᱦᱳᱭ ᱟᱫᱚᱻ ᱱᱚᱣᱟ ᱵᱟᱨᱮᱛᱮ ᱡᱩᱫᱤ ᱞᱤᱧ ᱨᱚᱲᱟ ᱱᱚᱝ ᱠᱟ ᱟᱹᱞᱤᱧ ᱫᱚᱞᱤᱧ ᱦᱩᱥᱤ, ᱦᱩᱫᱤᱥᱫᱟ ᱡᱮ ᱯᱟᱹᱦᱤᱞ ᱚᱠ ᱛᱮᱫᱚ ᱦᱳᱭᱛᱚ ᱮᱸᱜ ᱟᱢᱫᱟ ᱞᱮᱠᱟᱱ ᱮᱱᱮᱡ ᱥᱮᱨᱮᱧ ᱠᱚᱦᱚᱸ ᱛᱮᱦᱮᱸ ᱠᱟᱱᱟ ᱟᱫᱚ ᱱᱤᱛᱳᱜ ᱫᱚ ᱦᱟᱸᱜ ᱦᱳᱭᱛᱳ ᱠᱷᱩᱵ ᱮᱠᱴᱟ ᱚᱱᱟ ᱠᱚᱨᱮᱱᱟᱜ ᱡᱟᱦᱟᱸ ᱛᱤᱱᱟᱹᱜ ᱜᱟᱱ ᱛᱟᱦᱮᱸ ᱠᱟᱱᱟ ᱯᱟᱹᱦᱤᱞ ᱚᱠᱛᱮ ᱚᱱᱟ ᱠᱚ ᱦᱚᱸ ᱟᱢᱫᱟ ᱜᱮ ᱮᱠᱷᱚᱱ ᱫᱚ ᱦᱟᱸᱜ ᱵᱟᱝ ᱧᱮᱞᱚᱜᱚᱜ ᱠᱟᱱᱟ ᱢᱤᱫ ᱵᱟᱨ ᱫᱚ᱾ ᱟᱫᱚ ᱯᱟᱹᱦᱤᱞ ᱚᱠᱛᱚ ᱡᱟᱦᱟᱸ ᱞᱮᱠᱟ ᱮᱱᱮᱡ ᱥᱮᱨᱮᱧ ᱠᱚ ᱦᱩᱭᱩᱜ ᱠᱟᱱ ᱛᱟᱦᱮᱸᱫ ᱱᱤᱛ ᱢᱟ ᱚᱱᱠᱟ ᱵᱟᱝ ᱧᱮᱞᱚᱜᱚᱜ ᱠᱟᱱᱟ᱾ ᱟᱫᱚ ᱟᱫᱚ ᱡᱟ ᱩᱰᱟᱹᱝ ᱦᱚᱸᱜ-ᱚ ᱱᱚᱝᱠᱟ ᱯᱟᱹᱦᱤᱞ ᱦᱟᱯᱲᱟᱢ ᱠᱚᱦᱚᱸ ᱡᱟᱦᱟᱸ ᱛᱤᱱᱟᱹᱜ ᱠᱚ ᱵᱟᱲᱟᱭᱟ ᱥᱮ ᱡᱟᱦᱟᱸᱭ ᱱᱤᱛᱳᱜ ᱢᱮᱱᱟᱜ ᱠᱟᱜ ᱠᱚᱣᱟ᱾ ᱩᱱᱠᱩ ᱠᱚᱦᱚᱸ ᱵᱟᱝᱠᱚ ᱥᱩᱨ ᱞᱟᱹᱜᱤᱫᱚᱜ ᱠᱟᱱᱟ ᱟᱨ ᱫᱤᱭᱮᱯᱚᱨ ᱟᱵᱚ ᱡᱩᱣᱟᱹᱱ ᱠᱚ ᱡᱟᱦᱟᱸ ᱛᱤᱱᱟᱹᱜ ᱢᱮᱱᱟᱜ ᱟᱠᱟᱫ ᱵᱚᱱᱟ ᱩᱱᱠᱩ ᱠᱚᱦᱚᱸ ᱥᱮᱬᱟ ᱞᱟᱹᱜᱤᱫ ᱛᱮ ᱵᱟᱝᱠᱚ ᱮᱸᱜ ᱢᱚᱱᱮ ᱠᱚ ᱵᱟᱠᱚ ᱩᱨᱤᱡ ᱮᱜ ᱛᱟᱠᱚᱣᱟ ᱵᱟᱠᱚ ᱥᱮᱬᱟ ᱞᱟᱹᱜᱤᱛᱚᱜ ᱠᱟᱱᱟ᱾ ᱟᱫᱚ ᱦᱚᱸᱜ-ᱚᱱᱟ ᱠᱩᱻ ᱧᱮᱞᱚᱜ ᱠᱟᱱ ᱠᱷᱟᱹᱛᱤᱨ ᱜᱮ ᱢᱚᱱᱮ ᱦᱩᱭᱩᱜ ᱠᱟᱱᱟ ᱱᱤᱝᱠᱟᱱ ᱦᱚᱲ ᱫᱚ ᱡᱮ ᱵᱟᱝᱢᱟ ᱯᱟᱹᱦᱤᱞ ᱠᱷᱚᱱ ᱫᱚ ᱮᱠᱷᱚᱱ ᱫᱚ ᱦᱟᱸᱜ ᱨᱟᱹᱥᱠᱟᱹ ᱠᱚᱨᱮᱱᱟᱜ ᱡᱟᱦᱟᱸ ᱮᱱᱮᱡ ᱥᱮᱨᱮᱧ ᱠᱚᱨᱮᱱᱟᱜ ᱪᱚᱞ ᱠᱚ ᱛᱟᱵᱚ ᱚᱱᱟ ᱠᱚᱫᱚ ᱦᱟᱸᱜ ᱵᱟᱹᱭ ᱵᱟᱹᱭᱛᱮ ᱟᱫᱚ ᱠᱚᱢ ᱤᱫᱤᱜ ᱠᱟᱱ ᱞᱮᱠᱟ ᱱᱚᱝᱠᱟ ᱢᱚᱱᱮᱜ ᱠᱟᱱᱟ ᱟᱫᱚ ᱟᱵᱮᱱ ᱜᱮ ᱜᱚᱝᱠᱮ ᱪᱮᱫ ᱠᱚᱵᱮᱱ ᱦᱩᱫᱤᱥᱟ ᱱᱚᱣᱟ ᱠᱚ ᱵᱟᱨᱮᱛᱮ? ᱢᱟ ᱠᱟᱹᱴᱤᱡ ᱨᱚᱲ ᱵᱮᱱ ᱥᱮ᱾
ᱦᱳᱭ ᱜᱚᱝᱠᱮ ᱮᱠᱷᱚᱱ ᱫᱚ ᱦᱟᱯᱲᱟᱢ, ᱦᱟᱲᱟᱢ ᱠᱚᱦᱚᱸ ᱩᱱᱟᱹᱜ ᱫᱚ ᱵᱟᱠᱚ ᱥᱩᱨᱩᱜ ᱠᱟᱱᱟ ᱮᱱᱮᱡ ᱥᱮᱨᱮᱧ ᱨᱮ᱾ ᱟᱨ ᱮᱠᱷᱚᱱ ᱫᱚ ᱡᱩᱣᱟᱹᱱ ᱠᱚᱲᱟ ᱠᱚᱫᱚ ᱡᱟᱦᱟᱸ ᱨᱩ ᱠᱚᱨᱮ ᱚᱱᱟ ᱨᱮᱢᱟ ᱮᱠᱫᱚᱢ ᱵᱟᱠᱚ ᱥᱩᱨᱩᱜ ᱠᱟᱱ, ᱟᱵᱚ ᱫᱚ ᱮᱠᱷᱚᱱ ᱫᱚ ᱚᱱᱮ ᱡᱟᱦᱟᱸ ᱥᱟᱰᱮ ᱠᱟᱱᱟ ᱚᱱᱮ ᱚᱱᱟ ᱠᱚᱨᱮᱜᱮ ᱵᱮᱥᱤ ᱵᱚᱱ ᱥᱩᱨᱩᱜ ᱠᱟᱱᱟ ᱡᱩᱣᱟᱹᱱ ᱠᱚᱫᱚ, ᱦᱳᱭ᱾ ᱟᱫᱚ ᱛᱟᱦᱚᱞᱮ ᱚᱱᱟ ᱨᱮᱜᱮ ᱩᱱᱠᱩ ᱫᱚ ᱚᱱᱛᱮ ᱨᱮᱜᱮ ᱢᱚᱱ ᱠᱚ ᱤᱭᱟᱹᱭᱮᱫ ᱠᱷᱟᱡ ᱫᱚ ᱚᱱᱛᱮ ᱨᱩ ᱥᱮᱱ ᱫᱚ, ᱵᱟᱝᱠᱚ ᱥᱩᱨᱩᱜ ᱠᱟᱱᱟ ᱛᱟᱦᱚᱞᱮ ᱪᱤᱠᱟ ᱛᱮᱵᱚᱱ ᱥᱮᱬᱟᱭᱟ ᱟᱵᱚ ᱫᱚ, ᱚᱱᱮ ᱚᱱᱠᱟ ᱠᱟᱛᱮᱫ ᱜᱮ ᱟᱵᱚᱣᱟᱜ ᱫᱚ ᱮᱱᱮᱡ ᱥᱮᱨᱮᱧ ᱫᱚ ᱟᱫ ᱦᱮᱞᱟᱜ ᱠᱟᱱᱟ᱾
ᱦᱩᱸ᱾ ᱟᱪᱪᱷᱟ ᱟᱪᱪᱷᱟ ᱟᱫᱚ ᱜᱚᱝᱠᱮ ᱦᱚᱸᱜᱼᱚᱭ ᱟᱫᱚ ᱵᱮᱱ ᱢᱮᱱ ᱠᱮᱫ ᱫᱚ ᱦᱚᱸᱜᱼᱚᱭ ᱮᱠᱷᱚᱱ ᱟᱫᱷᱩᱱᱤᱠ ᱡᱟᱦᱟᱸ ᱥᱟᱰᱮᱭᱟᱜ ᱡᱚᱱᱛᱨᱚ ᱮᱢᱟᱱ ᱠᱚ ᱛᱩᱜ ᱟᱠᱟᱱᱟ ᱚᱱᱟ ᱠᱚ ᱛᱮᱜᱮ ᱡᱟᱥᱛᱤ ᱡᱟᱥᱛᱤ ᱵᱚᱱ ᱨᱟᱹᱥᱠᱟᱹᱭᱮᱫᱟ ᱦᱮᱸ ᱥᱮ, ᱛᱟᱦᱚᱞᱮ ᱮᱠᱷᱚᱱ ᱢᱟ ᱦᱮᱸ ᱠᱟᱱ ᱜᱮ ᱡᱟᱦᱟᱸ ᱵᱮᱱ ᱢᱮᱱ ᱠᱟᱫᱟ ᱚᱱᱟ ᱠᱟᱛᱷᱟ ᱢᱟ ᱥᱟᱹᱨᱤ ᱠᱟᱱ ᱜᱮᱭᱟ,
ᱦᱩᱸ ᱦᱩᱸ᱾
ᱟᱫᱚ ᱠᱷᱟᱱ ᱫᱚ ᱵᱟᱯᱞᱟ ᱚᱲᱟᱜ ᱠᱚᱨᱮ ᱫᱚ ᱚᱠᱟ ᱞᱮᱠᱟ ᱢᱟᱱᱮ ᱚᱝᱠᱟ ᱫᱚᱝ ᱠᱚᱫᱚ ᱡᱷᱟᱯᱚᱴ ᱦᱩᱭᱩᱜ ᱛᱟᱦᱮᱸᱱ ᱜᱮᱭᱟ ᱥᱮ ᱚᱝᱠᱟ ᱮᱸ ᱡᱟᱦᱟᱸ ᱥᱟᱰᱮᱭᱟᱜ ᱡᱚᱱᱛᱨᱚ ᱮᱢᱟᱱ ᱠᱚᱛᱮ ᱜᱮ ᱨᱟᱹᱥᱠᱟᱹ ᱵᱟᱲᱟ ᱠᱚᱫᱚ ᱦᱩᱭᱩᱜᱼᱟ?
ᱦᱳᱭ ᱜᱚᱝᱠᱮ, ᱚᱱᱟ ᱥᱟᱰᱮᱭᱟᱜ ᱛᱮᱦᱚᱸ ᱦᱳᱭᱳᱜ ᱜᱮᱭᱟ, ᱟᱨ ᱫᱚᱝ ᱛᱮᱦᱚᱸ ᱡᱷᱟᱯᱚᱴ ᱫᱚ ᱦᱳᱭᱳᱜ ᱜᱮᱭᱟ, ᱟᱞᱮ ᱫᱚ ᱛᱟᱦᱚᱞᱮ ᱠᱩᱞᱦᱤ ᱨᱮᱫᱚ ᱫᱚᱝ ᱫᱚ ᱵᱟᱝ ᱠᱚ ᱮᱱᱮᱡᱼᱟ ᱚᱱᱟ ᱵᱟ ᱥᱟᱰᱮᱭᱟᱜ ᱛᱮᱜᱮ, ᱟᱫᱚ ᱢᱤᱫ ᱫᱷᱟᱣ ᱫᱚᱠᱚ ᱵᱚᱱᱫᱚᱭᱟ ᱮᱸ ᱛᱟᱨᱯᱚᱨᱮ ᱚᱱᱟ ᱫᱚᱝ ᱠᱚ ᱮᱱᱮᱡᱟ ᱪᱷᱟᱢᱰᱟ ᱞᱟᱛᱟᱨ ᱨᱮ᱾
ᱟᱪᱪᱷᱟ ᱟᱪᱪᱷᱟ᱾
ᱦᱳᱭ ᱦᱳᱭ ᱜᱚᱝᱠᱮ, ᱟᱯᱮ ᱥᱮᱱ ᱫᱚ ᱛᱟᱦᱚᱞᱮ, ᱦᱮᱸ ᱜᱚᱝᱠᱮ?
ᱦᱳᱭ ᱟᱫᱚ ᱛᱟᱦᱚᱞᱮ ᱠᱷᱟᱱ ᱫᱚ ᱟᱯᱮ ᱥᱮᱱ ᱫᱚ ᱦᱟᱸᱜ ᱚᱝᱠᱟ ᱧᱮᱞᱚᱜᱚᱜ ᱠᱟᱱᱟ ᱮᱠᱫᱚᱢ, ᱮᱸᱻ ᱚᱝᱠᱟ ᱵᱟᱯᱞᱟ ᱵᱤᱦᱟᱹ ᱠᱚᱨᱮ ᱦᱚᱸ ᱫᱚᱝ ᱠᱚ ᱨᱮᱱᱟᱜ ᱤᱭᱟᱹ ᱠᱚᱫᱚ ᱟᱹᱰᱤ ᱜᱮ ᱪᱟᱵᱟ ᱤᱫᱤᱜ ᱠᱟᱱᱟ ᱦᱮᱸ ᱥᱮ᱾
ᱦᱳᱭ ᱦᱳᱭ ᱦᱳᱭ᱾
ᱦᱳᱭ ᱡᱟᱦᱟᱸ ᱛᱩᱢᱫᱟᱜ ᱴᱟᱢᱟᱠ ᱟᱛᱮᱜ ᱵᱚᱱ ᱨᱟᱹᱥᱠᱟᱹᱭᱮᱫᱟ ᱚᱱᱟ ᱠᱚᱫᱚ ᱪᱟᱵᱟ ᱤᱫᱤᱜ ᱠᱟᱱᱟ ᱵᱟᱯᱞᱟ ᱵᱤᱦᱟᱹ ᱠᱚᱨᱮ, ᱦᱮᱸ ᱡᱟᱥ ᱛᱤ ᱠᱟᱭᱛᱮ ᱟᱯᱮ ᱫᱚ ᱚᱝᱠᱟ ᱥᱟᱰᱮᱭᱟᱜ ᱡᱚᱱᱛᱨᱚ ᱮᱢᱟᱱ ᱠᱚᱛᱮ ᱯᱮ ᱨᱟᱹᱥᱠᱟᱹᱭᱮᱫᱟ᱾ ᱦᱳᱭ ᱟᱫᱚ ᱟᱯᱮ ᱥᱮᱱ ᱫᱚ ᱦᱟᱸᱜ ᱱᱚᱝᱠᱟ ᱧᱮᱞᱚᱜᱚᱜ ᱠᱟᱱᱟ, ᱮᱸ ᱦᱚᱸᱜ-ᱚᱭ ᱠᱟ ᱡᱟᱦᱟᱸ ᱥᱟᱰᱮᱭᱟᱜ ᱡᱚᱱᱛᱨᱚ ᱠᱚᱵᱮᱱ ᱞᱟᱹᱭ ᱠᱟᱜᱼᱟ ᱚᱱᱟ ᱠᱚᱛᱮ ᱦᱚ ᱨᱟᱹᱥᱠᱟᱹ ᱦᱩᱭᱩᱜ ᱠᱟᱱ ᱜᱮᱭᱟ ᱟᱨ ᱚᱝᱠᱟ ᱮᱸᱻ ᱛᱩᱢᱫᱟᱜ ᱴᱟᱢᱟᱠ ᱚᱱᱟ ᱠᱚᱛᱮ ᱦᱚᱸ ᱨᱟᱹᱥᱠᱟᱹ ᱠᱚᱫᱚ ᱦᱩᱭᱩᱜ ᱠᱟᱱ ᱜᱮᱭᱟ ᱦᱟᱸᱜ᱾ ᱟᱞᱮ ᱥᱮᱱ ᱫᱚ, ᱦᱮᱸ ᱟ ᱫᱚ ᱦᱟᱸᱜ ᱩᱱ ᱡᱩᱫᱤ ᱢᱚᱱᱮ ᱠᱚ ᱦᱳᱭᱮᱱᱟ ᱱᱤᱛᱚᱜ ᱫᱚ ᱮᱸᱻ ᱛᱩᱢᱫᱟᱜ ᱛᱟᱢᱟᱠ ᱮᱢᱟᱱ ᱠᱚ ᱟᱛᱮᱫ ᱨᱟᱹᱥᱠᱟᱹ ᱦᱩᱭᱩᱜᱼᱟ ᱛᱟᱦᱚᱞᱮ ᱩᱱ ᱡᱚᱠᱷᱟᱡ ᱫᱚ ᱟᱫᱚ ᱛᱩᱢᱫᱟᱜ ᱴᱟᱢᱟᱠ ᱠᱚᱞᱮ ᱟᱛᱮᱜ ᱛᱩᱜ ᱵᱟᱲᱟ ᱠᱟᱛᱮᱫ ᱟᱫᱚᱞᱮ ᱨᱟᱹᱥᱠᱟᱹᱭᱟ᱾
ᱦᱳᱭ ᱦᱳᱭ᱾
ᱟᱨ ᱚᱝᱠᱟ ᱡᱩᱫᱤ ᱞᱟᱸᱜᱟ ᱛᱷᱟᱠᱟᱣ ᱠᱟ ᱡᱚᱫᱤ ᱚᱝᱠᱟ ᱫᱷᱩᱨᱟᱹᱣ ᱦᱚᱲ ᱠᱚᱦᱚᱸ ᱵᱟᱝᱠᱩ ᱥᱩᱨ ᱞᱟᱹᱜᱤᱫᱚᱜ ᱠᱟᱱᱟ ᱟᱢᱢᱟ ᱮᱠᱷᱚᱱ ᱢᱟ,
ᱦᱳᱭ ᱦᱳᱭ᱾
ᱦᱮᱸ ᱟᱫᱚ ᱡᱚᱛᱚ ᱦᱚᱲ ᱠᱚ ᱞᱟᱸᱜᱟ ᱞᱮᱱᱠᱷᱟᱡ ᱨᱩ ᱠᱚ ᱨᱮᱱ ᱦᱚᱲ ᱠᱚ ᱵᱟᱠᱚ ᱧᱟᱢ ᱞᱮᱱᱠᱷᱟᱡ ᱩᱱ ᱡᱚᱠᱷᱟᱡ ᱫᱚ ᱟᱫᱚ ᱚᱱᱟ ᱢᱮᱥᱤᱱ ᱵᱚᱠᱥ ᱮᱢᱟᱱ ᱟᱛᱮᱜ ᱜᱮ ᱨᱟᱹᱥᱠᱟᱹ ᱠᱚᱫᱚ ᱦᱩᱭᱩᱜ ᱠᱟᱱᱟ᱾
ᱚ ᱟᱪᱪᱷᱟ ᱟᱪᱪᱷᱟ᱾
ᱦᱳᱭ ᱦᱳᱭ ᱦᱳᱭ ᱦᱳᱭ, ᱟᱨ ᱟᱫᱚ ᱦᱟᱸᱜ ᱦᱚᱜᱼᱚᱭ ᱡᱮ ᱜᱚᱝᱠᱮ ᱦᱚᱸᱜ-ᱚᱭ ᱥᱟᱰᱮᱭᱟᱜ ᱡᱚᱱᱛᱨᱚ ᱪᱮᱛᱟᱱ ᱮᱠᱷᱚᱱ ᱢᱟ ᱡᱟᱹᱥᱛᱤ ᱠᱩ ᱨᱟᱹᱥᱠᱟᱹᱭᱮᱜ ᱠᱟᱱᱟ᱾
ᱦᱳᱭ ᱦᱳᱭ᱾
ᱛᱟᱦᱚᱞᱮ ᱠᱷᱟᱱ ᱟᱵᱚᱣᱟᱜ ᱥᱮᱨᱣᱟ ᱨᱮᱱᱟᱜ ᱡᱟᱦᱟᱸ ᱛᱩᱢᱫᱟᱜ ᱴᱟᱢᱟᱠ ᱨᱩ ᱠᱩᱢᱟ ᱟᱫ ᱤᱫᱤᱜ ᱠᱟᱱᱟ ᱛᱟᱦᱚᱞᱮ ᱦᱚᱜᱼᱚᱱᱟ ᱠᱚ ᱵᱟᱨᱮ ᱛᱮ ᱟᱵᱮᱱ ᱪᱮᱫ ᱵᱮᱱ ᱦᱩᱫᱤᱥᱟ ᱠᱟᱹᱴᱤᱡ ᱨᱚᱲ ᱵᱮᱱ ᱥᱮ ᱢᱟ?
ᱦᱳᱭ ᱜᱚᱝᱠᱮ ᱟᱫᱚ? ᱟᱵᱚᱜᱮ ᱵᱟᱵᱩᱱ ᱨᱩᱥ ᱥᱩᱯᱨᱩ ᱢᱟᱱᱮ ᱨᱩ ᱮᱱᱮᱡ ᱥᱮᱨᱮᱧ ᱨᱮ ᱵᱟᱵᱚᱱ ᱥᱩᱨ ᱞᱮᱱᱠᱷᱟᱱ ᱫᱚ ᱟᱫᱚ ᱛᱟᱦᱚᱞᱮ ᱚᱱᱟ ᱠᱚᱫᱚ ᱟᱫᱚᱜ ᱜᱮᱭᱟ ᱟᱨ ᱥᱮᱨᱮᱧ ᱢᱟᱱᱮ ᱚᱱᱟ ᱡᱟᱦᱟᱸ ᱥᱟᱰᱮᱭᱟᱜ ᱨᱮᱵᱚᱱ ᱥᱩᱨᱩᱜ ᱠᱟᱱ ᱫᱚ, ᱚᱱᱟ ᱫᱚ ᱞᱟᱦᱟ ᱢᱟᱲᱟᱝᱚᱜ ᱜᱮᱭᱟ᱾ ᱛᱟᱦᱚᱞᱮ ᱟᱫᱚ ᱵᱟᱵᱩᱱ ᱥᱩᱨ ᱞᱮᱱᱠᱷᱟᱡ ᱫᱚ ᱟᱵᱚ ᱫᱚ ᱪᱮᱠᱟᱛᱮ ᱵᱟᱝ ᱟᱫᱚᱜ ᱛᱟᱵᱩᱱᱟ ᱢᱟᱥᱮ ᱜᱚᱝ
ᱦᱮᱸ᱾ ᱦᱳᱭ ᱦᱳᱭ, ᱮᱠᱟᱞᱜᱮ ᱮᱠᱟᱞ ᱮᱠᱟᱞ ᱟᱫᱚ ᱦᱚᱸᱜᱼ ᱱᱚᱝᱠᱟ ᱮᱠᱷᱚᱱ ᱢᱟ ᱚᱝᱠᱟ ᱥᱩᱨ ᱠᱚᱦᱚᱸ ᱵᱟᱝᱠᱚ ᱥᱩᱨᱩᱜᱚᱜ᱾ ᱠᱟᱱᱟ ᱟᱨ ᱡᱟᱦᱟᱸᱭ ᱠᱚᱠᱚ ᱵᱟᱰᱟᱭᱟ ᱩᱱᱠᱩ ᱠᱚᱦᱚᱸ ᱵᱟᱠᱩ ᱫᱮᱞᱟᱣᱟᱱᱤᱡ ᱠᱟᱱᱟ᱾
ᱦᱳᱭ ᱦᱳᱭ ᱦᱳᱭ᱾
ᱟᱫᱚ ᱡᱟᱦᱟᱸᱭ ᱠᱚ ᱵᱟᱰᱟᱭᱟ ᱩᱱᱠᱩ ᱠᱩ ᱫᱮᱞᱟ ᱟᱵᱚᱱᱟ, ᱛᱚᱵᱮ ᱟᱹᱱᱤᱡ ᱜᱮᱛᱚ ᱟᱵᱚ ᱫᱚᱵᱚᱱ ᱥᱮᱬᱟᱭᱟ᱾
ᱦᱳᱭ ᱦᱳᱭ ᱾
ᱦᱮᱸ ᱟᱫᱚ ᱚᱱᱠᱟ ᱞᱮᱠᱟ ᱛᱮᱢᱟ ᱛᱟᱦᱞᱮ ᱚᱱᱠᱟ, ᱩᱸ ᱡᱟᱦᱟᱸᱭ ᱠᱚ ᱵᱟᱲᱟᱭᱟ ᱩᱱᱠᱩ ᱠᱚᱦᱚᱸ ᱵᱟᱠᱚ ᱫᱮᱞᱟᱣ ᱠᱟᱱᱟ ᱟᱨ ᱮᱠᱷᱚᱱ ᱠᱚᱢᱟ ᱚᱱᱠᱟ ᱤᱭᱟᱹ ᱠᱩ ᱦᱚᱸ ᱵᱮᱵᱚᱥᱛᱷᱟ ᱠᱚᱦᱚᱸ ᱵᱟᱹᱱᱩᱜ ᱠᱟᱫᱟ ᱡᱮ ᱥᱮᱬᱟ ᱡᱚᱝ ᱟᱵᱚᱱ ᱡᱟᱦᱟᱸ ᱞᱮᱠᱟ ᱚᱱᱠᱟ ᱮᱸ ᱡᱟᱦᱟᱸ ᱞᱮᱠᱟ ᱡᱮᱢᱚᱱ ᱤᱥᱠᱩᱞ ᱠᱩ ᱚᱱᱠᱟ ᱚᱱᱟ ᱠᱚᱨᱮ ᱦᱚᱸ ᱚᱱᱠᱟ ᱵᱟᱠᱚ ᱥᱮᱬᱟ ᱟᱵᱩᱱ ᱠᱟᱱᱟ᱾
ᱦᱳᱭ ᱦᱳᱭ᱾
ᱦᱮᱸ ᱟᱫᱚ ᱚᱱᱟ ᱠᱷᱟᱛᱤᱨ ᱵᱟᱹᱭ ᱵᱟᱹᱭᱛᱮ ᱟᱜ ᱤᱫᱤᱜ ᱠᱟᱱᱟ, ᱟᱫᱚ ᱦᱚᱜ-ᱚᱱᱟ ᱴᱮᱠᱟᱣ ᱫᱟᱨᱟᱢ᱾ ᱤ ᱞᱟᱹᱜᱤᱫ ᱛᱮ ᱜᱚᱝᱠᱮ ᱪᱮᱫ ᱠᱚ ᱪᱤᱠᱟᱹ ᱞᱮᱠᱷᱟᱱ ᱠᱟᱹᱴᱤᱡ ᱱᱟᱯᱟᱭᱚᱜᱼᱟ?
ᱦᱳᱭ ᱜᱚᱝᱠᱮ?
ᱦᱮᱸ ᱢᱮᱱᱫᱟᱞᱤᱧ ᱱᱚᱣᱟ ᱠᱚ ᱡᱟᱛᱮ ᱮᱸᱜ ᱵᱚ ᱫᱚᱦᱚ ᱤᱫᱤ ᱢᱟ